ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ
ᱞᱟᱹᱭ‌ ᱤᱧ ᱪᱮᱫ ᱠᱚᱢ ᱪᱤᱠᱟᱹ ᱵᱟᱲᱟᱭᱟ ᱛᱟᱦᱚᱞᱮ ᱱᱤᱛᱚᱜ ᱫᱚ
ᱱᱚᱜᱚᱭ ᱱᱤᱛᱚᱜ ᱫᱚ ᱫᱟᱠᱟ ᱠᱚ ᱡᱚᱢ ᱠᱟᱛᱮᱜ ᱦᱚᱸᱜ ᱤᱧ ᱫᱩᱲᱩᱵ ᱵᱟᱲᱟ ᱟᱠᱟᱱᱟ
ᱟᱨ ᱩᱛᱩ ᱫᱚ ᱪᱮᱫ ᱯᱮ ᱩᱛᱩ ᱞᱮᱫᱟ?
ᱩᱛᱩ ᱵᱚᱞᱛᱮ ᱫᱚ ᱦᱩᱭ ᱞᱮᱱᱟ ᱰᱤᱢᱮᱨ ᱠᱟᱨᱤ ᱵᱚᱞᱛᱮ ᱵᱮᱞᱤ ᱛᱟᱦᱮᱸ ᱠᱟᱱᱟ ᱟᱨ ᱟᱞᱩ ᱜᱮ ᱟᱨ ᱟᱯᱮ ᱫᱚ ᱪᱮᱫ ᱯᱮ ᱡᱚᱢ ᱟᱠᱟᱫᱟ
ᱟᱞᱮ ᱫᱚ ᱛᱮᱦᱮᱧ ᱫᱚ ᱛᱟᱦᱮᱸ ᱠᱟᱱ ᱛᱟᱞᱮᱭᱟ ᱟᱹᱞᱩ ᱥᱤᱯᱤ ᱟᱡᱚᱢᱚᱜ ᱠᱟᱱᱟ
ᱦᱮᱸ ᱟᱡᱚᱢᱚᱠ
ᱦᱮᱸ ᱫᱚ ᱛᱟᱦᱮᱸ ᱠᱟᱱ ᱛᱟᱞᱮ ᱟᱞᱩ ᱥᱤᱯᱤ ᱟᱨ ᱦᱟᱹᱠᱩ ᱵᱷᱟᱹᱡᱤ ᱟᱨ ᱫᱟᱹᱞ ᱫᱟᱹᱞ ᱫᱚ ᱵᱟᱝ ᱚᱱᱮ ᱡᱟᱦᱟᱸ ᱴᱚᱯ ᱠᱚᱨᱮ ᱦᱩᱭ ᱮᱱᱟ
ᱪᱮ ᱱᱟᱴᱳᱠ ᱛᱟᱦᱮᱱ ᱠᱟᱱᱛᱮ
ᱴᱚᱠ ᱫᱚ ᱛᱟᱦᱮᱸ ᱠᱟᱱᱟ ᱢᱟᱱ ᱩᱞ ᱨᱮᱱᱟᱜ ᱩᱞ ᱟᱢᱥᱤ ᱵᱟᱝ ᱛᱟᱦᱮᱱᱟ ᱦᱚᱭ ᱨᱮᱱᱟᱜ ᱩᱞ ᱟᱢᱥᱤ ᱟᱨ ᱪᱮᱫ ᱠᱚᱪᱚ ᱠᱚ ᱢᱮᱥᱟᱫᱟ ᱦᱮ ᱴᱚᱞ ᱛᱮ ᱵᱩᱡᱷᱟᱹᱜ ᱠᱟᱱ ᱛᱟᱦᱮᱱ
ᱦᱩᱸ ᱦᱦ
ᱛᱟᱦᱚᱞᱮ ᱛᱚ ᱛᱚᱲᱟ ᱠᱚᱫᱚ ᱦᱩᱭ ᱱᱟ ᱥᱮ ᱟᱹᱣᱨᱤ
ᱛᱩᱯ ᱵᱟᱲᱟ ᱠᱚᱫᱚ ᱮᱱᱨᱤ ᱦᱩᱭᱩᱜᱼᱟ
ᱦᱮᱸ ᱟᱨ ᱛᱮᱦᱮᱧ ᱫᱚ ᱫᱟᱜ ᱮᱫᱟ ᱥᱮ ᱵᱟᱝ ᱟᱯᱮᱥᱮᱫ ᱫᱚ
ᱟ ᱫᱤᱥᱚᱢ ᱥᱮᱫ ᱫᱚ ᱠᱟᱹᱴᱤᱡ ᱟᱟ ᱟᱹᱰᱤ ᱢᱤᱞ ᱫᱤᱢᱤᱞ ᱵᱷᱟᱵ ᱫᱚ ᱱᱟᱥᱮ ᱢᱮᱱᱟᱜᱼᱟ ᱠᱤᱱᱛᱩ ᱫᱟᱜ ᱫᱚ ᱵᱟᱝ ᱫᱟᱫᱟᱴᱤᱡ ᱥᱟᱹᱱᱤ ᱧᱚᱜ ᱟᱵᱚᱦᱟᱣᱟ ᱢᱮᱱᱟᱜᱼᱟ
ᱦᱮᱸ ᱦᱮᱸ ᱦᱮᱸ ᱟᱞᱮᱥᱮᱫ ᱦᱚᱸ ᱚᱱᱠᱟᱜ ᱜᱮ ᱛᱮᱦᱤᱧ ᱫᱚ ᱦᱮᱸ ᱟᱞᱮᱥᱮᱫ ᱦᱚᱸ ᱚᱱᱠᱟᱜᱮ ᱟᱹᱰᱤ ᱢᱟᱨᱥᱟᱞ ᱧᱚᱜ ᱟᱠᱟᱫᱟ ᱛᱮᱦᱮᱧ ᱫᱚ ᱮᱠᱷᱟᱡ ᱨᱤᱢᱤᱞ ᱫᱚ ᱧᱮᱞᱚᱜ ᱠᱟᱱ ᱜᱮᱭᱟ ᱟᱨᱠᱤ ᱦᱮᱸᱫᱮ ᱧᱚᱜ ᱜᱮ ᱥᱮᱨᱢᱟ ᱨᱮᱫᱚ ᱟᱫᱚ ᱫᱟᱜ ᱫᱚ ᱦᱤᱡᱩᱜ ᱜᱮᱪᱚᱝ ᱦᱟᱜ ᱯᱚᱨᱮ ᱛᱮ
ᱦᱩᱸ ᱛᱟᱦᱚᱞᱮ ᱟ ᱚ ᱪᱮᱫ ᱠᱚᱢᱚ ᱠᱟᱹᱢᱤ ᱵᱟᱲᱟᱭᱮᱫ ᱛᱟᱦᱮᱱᱟ ᱟᱢᱫᱚ
ᱠᱟᱹᱢᱤ ᱵᱚᱞᱛᱮ ᱫᱚ ᱛᱮᱦᱮᱧ ᱫᱚ ᱥᱮᱛᱟᱜ ᱠᱷᱚᱱ ᱫᱚ ᱛᱮᱢᱚᱱ ᱠᱟᱹᱢᱤ ᱫᱚ ᱵᱟᱝ ᱛᱟᱦᱮᱭᱟ ᱠᱟᱹᱴᱤᱡ ᱵᱚᱞ ᱠᱚᱞᱮ ᱠᱷᱮᱞ ᱵᱟᱲᱟ ᱠᱮᱫᱟ ᱮᱢᱱᱤ ᱜᱟᱛᱮ ᱜᱤᱫᱽᱨᱟᱹ ᱥᱟᱶ ᱠᱟᱹᱴᱤᱡ ᱵᱚᱞ ᱠᱚ ᱥᱮᱛᱟᱜ ᱨᱮ ᱚᱱᱠᱟ ᱚᱱᱠᱟ ᱟᱴᱴᱟ ᱱᱚᱴᱟ ᱥᱮᱫ ᱛᱮᱞᱮ ᱠᱷᱮᱞ ᱠᱮᱫᱟ ᱵᱷᱟᱜ ᱜᱮ ᱵᱩᱡᱷᱟᱹᱣ ᱮᱱᱟ ᱥᱤᱛᱩᱢ ᱞᱟᱝᱜᱟ ᱡᱟᱞᱟ
ᱦᱮᱸ ᱛᱟᱦᱚᱞᱮ ᱟᱢᱫᱚ ᱢᱟᱱᱮ ᱠᱷᱮᱞ ᱠᱚᱢ ᱠᱩᱥᱤᱭᱟᱜ ᱜᱮᱭᱟ ᱛᱚ
ᱦᱮᱸ ᱠᱷᱮᱞ ᱢᱟᱡᱷᱮ ᱥᱟᱡᱷᱮ ᱠᱷᱮᱞ ᱦᱩᱭᱩᱜ ᱜᱮᱭᱟ ᱦᱚᱲᱢᱚ ᱡᱤᱣ ᱠᱚᱜᱼᱟ ᱟᱨᱠᱤ ᱵᱷᱟᱜᱮ ᱵᱩᱡᱷᱟᱹᱜᱼᱟ ᱠᱷᱮᱞ ᱞᱮᱠᱷᱟᱱ ᱟᱫᱚ ᱚᱱᱟ ᱫᱚ ᱦᱚᱲᱟᱜ ᱚᱠᱚᱭᱟᱜ ᱪᱮᱫᱠᱟ ᱚᱠᱚᱭ ᱫᱚ ᱧᱮᱞ ᱢᱮ ᱫᱟᱹᱲ ᱠᱟᱛᱮᱫ ᱦᱚᱲᱢᱚ ᱢᱚᱱᱚ ᱜᱮ ᱵᱷᱟᱜᱮ ᱵᱩᱡᱷᱟᱹᱣ ᱛᱟᱭᱟ ᱤᱧ ᱫᱚ ᱡᱮᱢᱚᱱ ᱠᱷᱮᱞ ᱠᱟᱛᱮᱫ ᱜᱟᱨ ᱜᱮ
ᱟᱫᱚ ᱱᱚᱜᱼᱚᱱᱟ ᱵᱚᱞ ᱠᱷᱮᱹᱞ ᱤᱧ ᱦᱚᱸ ᱚᱱᱠᱟᱟᱜ ᱜᱮ᱾ ᱠᱷᱮᱞ ᱠᱚᱫᱚ ᱩᱱᱟᱹᱜ ᱵᱟᱹᱧ ᱫᱟᱲᱮᱭᱟᱜᱼᱟ᱾ ᱢᱮᱱᱠᱷᱟᱡ ᱟᱫᱚ ᱫᱟᱹᱲ ᱵᱟᱲᱟ ᱠᱚᱜᱮ᱾
ᱦᱮᱸ
ᱫᱟᱹᱲ ᱵᱟᱲᱟ ᱠᱚ ᱟᱨ ᱡᱚᱢ ᱵᱟᱲᱟ ᱠᱚ ᱚᱲᱟᱜ ᱨᱮ ᱫᱩᱲᱩᱵ ᱵᱟᱲᱟ ᱠᱚ ᱱᱚᱣᱟ ᱠᱚᱜᱤᱧ ᱠᱩᱥᱤᱭᱟᱜᱼᱟ
ᱦᱚ ᱡᱚᱢ ᱵᱟᱲᱟ ᱠᱚᱫᱚᱢ ᱠᱩᱥᱤᱭᱟᱜ ᱜᱮᱭᱟ ᱫᱚᱢᱮ
ᱦᱮᱸ ᱦᱮᱸ ᱡᱚᱢ ᱵᱟᱲᱟ ᱠᱩᱧ ᱠᱩᱥᱤᱭᱟᱜ ᱜᱮᱭᱟ
ᱦᱩᱸ
ᱟᱨ ᱛᱟᱦᱚᱞᱮ ᱠᱷᱮᱞ ᱫᱚ ᱪᱮᱫ ᱠᱷᱮᱞ ᱮᱢ ᱠᱩᱥᱤᱭᱟᱜᱼᱟ ᱱᱚᱣᱟ ᱵᱚᱞ ᱠᱷᱮᱞ ᱜᱮ ᱥᱮ ᱟᱨᱚ ᱮᱴᱟᱜ ᱠᱤᱪᱷᱩ ᱡᱟᱦᱟᱱᱟᱜ ᱠᱷᱮᱞ ᱠᱚ
ᱟᱫᱚ ᱠᱷᱮᱞ ᱞᱮᱠᱟ ᱛᱮᱫᱚ ᱵᱚᱞ ᱜᱮ ᱵᱟᱹᱲᱛᱤᱧ ᱠᱷᱮᱞ ᱵᱟᱲᱟᱭᱟ ᱟᱫᱚ ᱵᱚᱞ ᱠᱷᱮᱞ ᱛᱤᱧ ᱠᱩᱥᱤᱭᱟᱜᱼᱟ ᱚᱱᱟᱛᱮ
ᱦᱮᱸ ᱦᱮᱸ ᱤᱭᱟᱹ ᱠᱟᱹᱢᱤ ᱠᱚᱫᱚ ᱪᱮᱫ ᱠᱚᱢ ᱵᱟᱲᱟᱭᱟ ᱢᱟᱱᱮ ᱵᱤᱛᱟᱹᱢᱟᱜ, ᱱᱚᱝᱠᱟᱱᱟᱜ ᱱᱟᱦᱮᱞ ᱠᱚ? ᱟᱬᱜᱚᱢ ᱠᱚ, ᱪᱮᱫ ᱠᱚᱠᱚ ᱞᱟᱹᱭ ᱫᱚ ᱦᱚᱭ ᱚᱱᱟ ᱠᱚ ᱪᱮᱫ ᱠᱚᱢ ᱫᱟᱲᱮᱭᱟᱜᱼᱟ?
ᱦᱮᱸ ᱪᱟᱥ ᱠᱟᱹᱢᱤ ᱨᱮᱱᱟᱜ ᱞᱟᱹᱭ ᱞᱮᱠᱷᱟᱱ ᱫᱚ ᱤᱧ ᱫᱚ ᱪᱟᱥ ᱠᱟᱹᱨᱤ ᱨᱮᱱᱟᱜ ᱡᱷᱚᱛᱚ᱾ ᱠᱚ ᱜᱤᱧ ᱠᱚᱨᱟᱣ ᱫᱟᱲᱮᱭᱟᱜᱼᱟ᱾ ᱦᱮᱸ ᱱᱚᱝᱠᱟ ᱦᱩᱭ ᱟᱠᱟᱱᱟ ᱢᱤᱫ ᱵᱟᱨ ᱥᱮᱨᱢᱟ ᱫᱚ ᱚᱲᱟᱜ ᱨᱮᱱᱟᱜ ᱥᱟᱱᱟᱢ ᱢᱟᱱᱮ ᱦᱩᱲᱩ ᱛᱳᱫᱷ ᱛᱷᱮᱠᱮ ᱨᱚᱦᱚᱭ ᱛᱷᱮᱠᱮ ᱪᱟᱥ ᱨᱟᱠᱟᱜ ᱯᱚᱨᱡᱚᱱᱛᱚ ᱢᱤᱫ ᱫᱟᱭᱤᱛᱛᱚ᱾ ᱚᱲᱟᱜ ᱨᱮ ᱢᱤᱫ ᱵᱟᱨ ᱥᱮᱨᱢᱟ ᱞᱤᱧ ᱠᱚᱨᱟᱣ ᱟᱠᱟᱫᱟ᱾ ᱚᱱᱟ ᱠᱷᱟᱹᱛᱤᱨ ᱡᱷᱚᱛᱚ ᱜᱮ ᱥᱮᱬᱟ ᱦᱩᱭ ᱟᱠᱟᱱᱟ᱾ ᱠᱟᱱᱟ᱾ ᱱᱟᱦᱮᱞ ᱡᱚᱲᱟᱣ, ᱛᱷᱟᱠᱛᱮ ᱯᱷᱤᱛᱟᱹ ᱢᱟᱜ, ᱟᱲᱮ ᱥᱚᱢᱟᱱ, ᱛᱚᱞᱟ ᱛᱩᱫ, ᱛᱚᱞᱟ ᱜᱮᱢᱮᱨ, ᱥᱟᱶᱛᱮ ᱠᱤᱱᱛᱩ ᱚᱱᱮᱛᱚ ᱨᱚᱦᱚᱭᱴᱟᱜ ᱫᱚ ᱠᱟᱹᱴᱤᱡ ᱤᱧᱟᱹᱜ ᱫᱚ ᱤᱭᱟᱹ ᱧᱚᱜ ᱜᱮᱛᱤᱧᱟ ᱢᱟᱱᱮ ᱟᱹᱰᱤ ᱵᱟᱹᱭ ᱵᱟᱹᱭ ᱛᱤᱧ ᱨᱚᱦᱚᱭ ᱫᱟᱲᱮᱜ ᱨᱚᱦᱚᱭᱟ᱾ ᱢᱟᱱᱮ ᱛᱟᱲᱟ ᱛᱟᱲᱤ ᱩᱥᱟᱹᱨᱟ ᱧᱚᱜ ᱵᱟᱹᱧ ᱨᱚᱦᱚᱭᱟ ᱵᱟᱹᱠᱤᱭᱟᱜ ᱫᱚ ᱡᱷᱚᱛᱚ ᱜᱮᱧ ᱠᱟᱹᱢᱤᱭᱟ᱾ ᱦᱮᱸ ᱫᱟᱲᱮ ᱫᱩᱧ ᱫᱟᱲᱮᱭᱟᱜᱼᱟ, ᱠᱤᱱᱛᱩ ᱢᱤᱫᱴᱷᱮᱱ ᱜᱮ ᱟᱹᱰᱤ ᱜᱷᱟᱹᱲᱤᱡ ᱤᱧ ᱠᱩᱰᱩ ᱠᱚᱜᱼᱟ᱾ ᱛᱟᱭᱚᱢ ᱦᱚᱛ ᱫᱟᱲᱮᱭᱟᱜᱼᱟ᱾
ᱦᱩᱸ᱾ ᱢᱟᱱᱮ ᱛᱚ ᱵᱷᱟᱜᱤ ᱜᱮ ᱛᱚᱞᱟ ᱛᱩᱫ ᱠᱚ ᱮᱢ ᱫᱟᱲᱮᱭᱟᱜ ᱠᱟᱱᱟ ᱨᱚᱦᱚᱭ ᱠᱚᱦᱚᱸ ᱟᱥᱛᱮ ᱟᱥᱛᱮ ᱨᱚᱦᱚᱭ ᱨᱮᱦᱚᱸ ᱛᱚ ᱢᱟᱱᱮ ᱫᱟᱲᱮᱭᱟᱜ ᱠᱟᱱᱟᱢ᱾ ᱵᱟᱝᱠᱷᱟᱱ ᱠᱚᱲᱟ ᱜᱤᱫᱽᱨᱟᱹ ᱠᱚᱫᱚ ᱧᱮᱞᱟᱢ ᱩᱱᱟᱹᱜ ᱠᱤᱪᱷᱩ ᱫᱚ ᱵᱟᱝ ᱠᱚ ᱠᱟᱹᱢᱤ ᱜᱮᱭᱟ᱾ ᱥᱩᱫᱩ ᱧᱮᱞ ᱠᱚᱢ ᱡᱚᱢᱟᱠᱚ ᱟᱨ ᱥᱩᱫᱩ ᱱᱚᱜ ᱱᱟ ᱡᱟᱦᱟᱸ ᱞᱮᱠᱟᱱᱟᱜ ᱠᱟᱹᱢᱤ ᱱᱟᱦᱮᱞ ᱠᱚ ᱤᱭᱟᱹ ᱚᱛᱷᱟ ᱚᱱᱟ ᱥᱟᱶᱛᱮ ᱢᱟᱱᱮ ᱡᱟᱦᱟᱸᱭ ᱵᱷᱤᱛᱟᱹ ᱢᱟᱜ ᱱᱚᱣᱟ ᱠᱚᱠᱚ ᱠᱟᱹᱢᱤᱭ ᱜᱮᱭᱟ᱾ ᱟᱨ ᱦᱩᱲᱩ ᱨᱚᱦᱚᱭ ᱠᱚᱫᱚ ᱚᱱᱟ ᱠᱚᱫᱚᱢ ᱧᱮᱞᱟ ᱵᱟᱹᱲᱛᱤ ᱠᱟᱭᱛᱮ ᱞᱟᱹᱭᱟᱠᱚ ᱱᱚᱣᱟ ᱠᱚᱫᱚ ᱠᱩᱲᱤ ᱦᱚᱲᱟᱜ ᱠᱟᱹᱢᱤ ᱠᱟᱱᱟ᱾
ᱦᱮᱸ᱾ ᱟᱫᱚ ᱤᱧᱟᱹᱜ ᱞᱟᱹᱭ ᱛᱮᱫᱚ ᱠᱟᱹᱢᱤ ᱫᱚ ᱟᱵᱚ ᱫᱚ ᱤᱧᱟᱹᱜ ᱞᱟᱹᱭ ᱠᱚᱲᱟ ᱜᱤᱫᱽᱨᱟᱹ ᱠᱚᱜᱮ ᱥᱚᱢᱟᱱ ᱵᱷᱟᱵᱽ ᱛᱮᱫᱚ ᱠᱟᱹᱢᱤ ᱞᱟᱜᱟᱣ ᱟᱵᱚᱱᱟ᱾
ᱦᱮᱸ᱾
ᱪᱮᱫᱟᱜ ᱥᱮ ᱡᱮᱢᱚᱱ ᱠᱚᱲᱟ ᱜᱤᱫᱽᱨᱟᱹ ᱫᱚ ᱱᱟᱦᱮᱞ ᱥᱤᱭᱳᱜᱼᱟ ᱠᱚ, ᱠᱩᱲᱤ ᱜᱤᱫᱽᱨᱟᱹ ᱠᱚ ᱛᱳᱫᱟ ᱠᱚ, ᱨᱚᱦᱚᱭᱟ ᱠᱚ ᱴᱷᱤᱠ ᱜᱮᱭᱟ ᱠᱤᱱᱛᱩ ᱠᱟᱹᱢᱤ ᱠᱚᱫᱚ ᱡᱩᱫᱤ ᱮᱠᱮ ᱩᱯᱚᱨ ᱜᱮ ᱜᱚᱲᱚ ᱜᱚᱯᱚᱲᱚ ᱠᱟ ᱛᱮ ᱵᱚᱱ ᱠᱟᱹᱢᱤ
ᱦᱮᱸ ᱦᱮᱸ᱾ ᱠᱟᱹᱢᱤ ᱠᱚᱫᱚ ᱧᱮᱞᱟᱢ ᱡᱮ ᱞᱟᱹᱭᱟᱢ ᱱᱩᱭ ᱫᱚ ᱱᱩᱭᱟᱜ ᱠᱟᱹᱢᱤ ᱠᱟᱱᱟ ᱱᱚᱶᱟᱭᱟᱜ ᱠᱟᱹᱢᱤ ᱱᱚᱝᱠᱟ ᱞᱮᱠᱟᱱ ᱫᱚ ᱵᱟᱝ ᱜᱟᱱᱚᱜᱼᱟ᱾ ᱟᱵᱚ ᱫᱚ ᱠᱟᱹᱢᱤ ᱫᱚ ᱡᱷᱚᱛᱚ ᱠᱟᱹᱢᱤ ᱜᱮ ᱢᱟᱱᱮ ᱥᱮᱬᱟ ᱞᱟᱹᱠᱛᱤ ᱠᱟᱱ ᱛᱟᱵᱚᱱᱟ ᱟᱨᱠᱤ᱾ ᱢᱟᱱᱮ ᱟᱫᱚ ᱪᱮᱫ ᱠᱚ ᱞᱟᱹᱭᱟ ᱢᱟᱱᱮ ᱟᱢ ᱫᱚ ᱵᱟᱢ ᱠᱟᱹᱢᱤ ᱨᱮᱦᱚᱸ ᱟᱨᱠᱤ ᱥᱮᱬᱟ ᱟᱫᱚ ᱴᱷᱤᱠ ᱜᱮᱭᱟ᱾ ᱚᱱᱠᱟᱱᱟᱜ ᱚᱠᱛᱚ ᱦᱤᱡᱩᱜᱼᱟ᱾ ᱡᱟᱦᱟᱸ ᱥᱚᱢᱚᱭ ᱢᱟᱱᱮ ᱡᱟᱦᱟᱸ ᱚᱠᱛᱚ ᱫᱚ ᱟᱨᱠᱤ ᱟᱢ ᱧᱮᱞᱟᱢ ᱟᱢᱜᱮᱢ ᱠᱟᱹᱢᱤ ᱫᱟᱲᱮᱭᱟᱜ ᱠᱟᱱᱟ ᱟᱨᱠᱤ ᱡᱟᱦᱟᱸᱭ ᱢᱮᱱᱟᱭᱟ ᱩᱱᱤ ᱪᱮᱛᱟᱱ ᱨᱮ ᱴᱮᱦᱟᱸᱴ ᱠᱟᱛᱮᱫ ᱫᱚ ᱵᱟᱢ ᱛᱟᱦᱮᱱᱟ᱾ ᱫᱟᱲᱮᱭᱟᱜ ᱠᱷᱟᱱ ᱫᱚᱢ ᱞᱟᱹᱭᱟᱢ ᱤᱧᱜᱤᱧ ᱪᱷᱩᱴᱟᱹᱣ ᱜᱚᱫ ᱞᱮᱱᱜᱮ ᱦᱮᱸᱥᱮ᱾
ᱦᱩᱸᱢ᱾
ᱵᱟᱝᱠᱷᱟᱡ ᱫᱚᱢ ᱧᱮᱞᱟ ᱟᱹᱰᱤ ᱦᱚᱲᱜᱮ ᱢᱮᱱᱟᱜ ᱠᱚᱣᱟ, ᱱᱚᱝᱠᱟ ᱦᱮᱸ ᱤᱧ ᱫᱚ ᱵᱟᱹᱧ ᱫᱟᱲᱮᱭᱟᱜᱼᱟ ᱟᱫᱚ ᱢᱟᱱᱮ ᱥᱩᱨ ᱦᱚᱸ ᱵᱟᱭ ᱥᱩᱨᱩᱜᱼᱟ ᱾ ᱟᱨ ᱵᱟᱹᱧ ᱫᱟᱲᱮᱭᱟᱜᱼᱟ ᱞᱟᱹᱭ ᱞᱮᱠᱷᱟᱱ ᱫᱚ ᱵᱟᱹᱧ ᱫᱟᱲᱮᱭᱟᱜ-ᱟ ᱞᱟᱹᱭ ᱞᱮᱠᱷᱟᱱ ᱫᱚ ᱵᱟᱝ ᱜᱟᱱᱚᱜᱼᱟ᱾ ᱟᱵᱚ ᱫᱚᱵᱚᱱ ᱧᱮᱞᱟ ᱡᱮ ᱡᱟᱱᱟᱢ ᱛᱚᱨᱟ ᱠᱷᱚᱱ ᱡᱚᱛᱚ ᱠᱤᱪᱷᱩ ᱫᱚ ᱵᱟᱵᱚᱱ ᱪᱮᱫ ᱟᱹᱜᱩ ᱠᱟᱹᱣᱱᱤᱼᱟ᱾ ᱱᱚᱸᱰᱮ ᱫᱷᱟᱹᱨᱛᱤ ᱨᱮ ᱞᱮᱵᱮᱫ ᱠᱟᱛᱮᱜ ᱜᱮ ᱟᱹᱰᱤ ᱟᱭᱢᱟ ᱠᱤᱪᱷᱩ ᱜᱮᱵᱚᱱ ᱥᱮᱬᱟᱭᱟ᱾ ᱟᱨᱠᱤ ᱚᱱᱠᱟᱜᱮ ᱱᱚᱣᱟ ᱠᱚᱦᱚᱸ ᱥᱮᱬᱟ ᱞᱟᱹᱠᱛᱤ ᱠᱟᱱ ᱛᱟᱵᱚᱱᱟ ᱠᱟᱹᱢᱤ ᱠᱚᱦᱚᱸ ᱟᱨ ᱡᱟᱦᱟᱸᱭ ᱠᱚ ᱞᱟᱹᱭᱟ ᱡᱮ ᱤᱧ ᱫᱚ ᱵᱟᱹᱧ ᱫᱟᱲᱮᱭᱟᱜᱼᱟ, ᱟᱨ ᱢᱟᱹᱱᱢᱤ ᱫᱚ ᱵᱟᱠᱚ ᱫᱟᱲᱮᱭᱟᱜᱼᱟ ᱚᱱᱠᱟᱱ ᱡᱤᱱᱤᱥ ᱜᱮ ᱞᱟᱹᱭ ᱫᱟᱠᱚ ᱠᱚ ᱵᱟᱹᱱᱩᱜᱼᱟ᱾ ᱱᱮᱛᱟᱨ ᱡᱚᱛᱚ ᱠᱤᱪᱷᱩ ᱠᱚ ᱫᱟᱲᱮᱭᱟᱜ-ᱟ᱾
ᱦᱩᱸ᱾ ᱟᱫᱚ ᱠᱟᱛᱷᱟ ᱫᱚ ᱦᱩᱭᱩᱜ ᱠᱟᱱᱟ ᱡᱮᱢᱚᱱ ᱜᱚᱲᱚᱼ ᱜᱚᱯᱲᱚ ᱵᱚᱞᱛᱮ ᱪᱮᱫᱠᱟ ᱡᱩᱫᱤᱢ ᱜᱚᱲᱚ ᱜᱚᱯᱚᱲᱚ ᱟᱢ ᱢᱤᱫᱴᱟᱝ ᱥᱚᱝᱥᱟᱨ ᱨᱮᱱᱟᱜ ᱟᱹᱰᱤ ᱠᱤᱪᱷᱩ ᱠᱟᱹᱢᱤ ᱠᱚᱨᱴᱲᱟ ᱠᱟᱹᱢᱤ ᱠᱚᱛᱛᱮ ᱜᱮᱞᱮ ᱮᱸᱻ ᱡᱟᱦᱟᱸ ᱟᱭ ᱦᱳᱯ ᱥᱟᱹᱜᱟᱹᱭ ᱨᱮ ᱜᱚᱲᱚ ᱜᱚᱯᱚᱲᱚ ᱛᱟᱛᱮ ᱢᱟᱱᱮ ᱡᱟᱦᱟᱱ ᱥᱟᱹᱜᱟᱹᱭ ᱨᱮᱜᱮ, ᱜᱚᱲᱚ-ᱜᱚᱯᱲᱚ ᱫᱚ ᱜᱟᱱᱚᱜᱼᱟ᱾ ᱡᱮᱢᱚᱱ ᱡᱩᱫᱤ ᱢᱤᱫᱴᱟᱝ ᱠᱚᱲᱟ ᱜᱤᱫᱽᱨᱟᱹ ᱦᱩᱲᱩ ᱠᱤᱱ ᱪᱟᱥ ᱠᱷᱟᱱ ᱢᱤᱫᱴᱟᱝ ᱦᱟᱲᱟᱢ ᱵᱩᱲᱦᱤ ᱛᱚᱞᱟ ᱠᱤᱱ ᱛᱩᱫ ᱠᱮᱫᱟ, ᱵᱟᱨ ᱦᱚᱲ ᱛᱮᱜᱮ ᱟᱪᱪᱷᱟ ᱡᱚᱠᱷᱚᱱ ᱦᱩᱲᱩ ᱠᱤᱱ ᱟᱱ ᱛᱤᱠᱤᱱ ᱞᱚᱥᱚᱫ, ᱡᱩᱫᱤ ᱠᱚᱲᱟ ᱜᱤᱫᱽᱨᱟᱹ ᱴᱟᱜ ᱮ ᱱᱟᱦᱮᱞ ᱮ ᱡᱚᱲᱟᱣᱮᱫ ᱠᱷᱟᱱ᱾ ᱩᱱᱤ ᱠᱩᱲᱤ ᱦᱚᱯᱚᱱ ᱛᱚ ᱰᱟᱹᱝᱨᱤ ᱛᱤᱧ ᱞᱟᱜᱟ ᱵᱟᱲᱟ, ᱵᱚᱞᱛᱮ ᱡᱮᱢᱚᱱ ᱟᱞᱚ ᱠᱤᱱ ᱫᱟᱹᱲ ᱢᱟ ᱚᱱᱠᱟ ᱦᱚᱸ ᱜᱚᱲᱚᱭ ᱜᱟᱱᱚᱜ ᱢᱟ᱾ ᱟᱪᱪᱷᱟ ᱚᱠᱟ ᱠᱚᱨᱜ ᱠᱟᱹᱴᱤᱡ ᱮᱸ ᱫᱟᱜ ᱡᱚᱠᱷᱚᱱ ᱫᱟᱜ ᱛᱮᱛᱟᱝ ᱠᱮᱫ ᱪᱮᱮ, ᱥᱮ ᱫᱟᱜ ᱟᱹᱜᱩ ᱦᱚᱭ ᱜᱟᱱᱚᱜᱼᱟ ᱾
ᱦᱮᱸ ᱟᱨ ᱧᱮᱞᱟ ᱱᱚᱝᱠᱟ ᱜᱚᱲᱚ ᱜᱚᱯᱚᱲᱚ ᱠᱟᱹᱢᱤ ᱛᱟᱞᱟ ᱛᱮ, ᱧᱮᱞᱟᱢ ᱩᱱᱟᱹᱜ ᱞᱟᱸᱜᱟ ᱦᱚᱸ ᱵᱟᱝ ᱵᱩᱡᱷᱟᱹᱜᱼᱟ ᱦᱮᱸᱥᱮ? ᱵᱩᱡᱷᱟᱹᱜᱼᱟ ᱾ ᱧᱮᱞᱟᱢ ᱵᱟᱨ ᱦᱚᱲ ᱩᱱᱤ ᱡᱩᱫᱤ ᱱᱚᱣᱟᱭ ᱜᱚᱲᱚ ᱟᱭᱟ, ᱩᱱᱤ ᱡᱩᱫᱤ ᱦᱟᱱᱟᱭ ᱥᱟᱵ ᱜᱚᱲᱚᱣᱟᱭᱟ ᱧᱮᱞᱟᱢ ᱠᱟᱹᱢᱤ ᱦᱚᱸ ᱟᱹᱰᱤ ᱪᱮᱦᱨᱟ ᱠᱤᱱ ᱠᱟᱹᱢᱤᱭᱟ, ᱟᱨ ᱞᱟᱸᱜᱟ ᱦᱚᱸ ᱵᱟᱝ ᱵᱩᱡᱷᱟᱹᱜᱼᱟ ᱾ ᱟᱨ ᱧᱮᱞᱟᱢ ᱡᱩᱫᱤ ᱜᱚᱜᱚ ᱦᱚᱲ ᱜᱮ ᱫᱚᱢᱮ ᱠᱟᱹᱢᱤᱭᱮᱫᱟᱭ ᱥᱮ, ᱵᱟᱵᱟ ᱦᱚᱲᱜᱮ ᱫᱚᱢᱮ ᱠᱟᱹᱢᱤᱭᱮᱫᱟ ᱛᱟᱦᱚᱞᱮ ᱚᱱᱟ ᱫᱚ ᱠᱟᱹᱴᱤᱡ ᱠᱚᱥᱴᱚ ᱧᱚᱜ ᱮ ᱵᱩᱡᱟ ᱟᱨᱠᱤ
ᱦᱮᱸ
ᱦᱮᱸ ᱛᱟᱦᱟᱞᱮ ᱤᱭᱟᱹ ᱟᱯᱮ ᱥᱮᱫ ᱫᱚ ᱦᱚᱜᱼᱚᱭ ᱡᱮ ᱤᱭᱟᱹ ᱠᱚ ᱦᱩᱭᱳᱜ ᱦᱮᱸᱥᱮ? ᱥᱟᱠᱨᱟᱛ ᱨᱮ ᱡᱟᱦᱟᱸ ᱯᱚᱨᱚᱵᱽ ᱦᱩᱭᱩᱜ ᱠᱟᱱᱟ, ᱚᱱᱟᱫᱚ ᱢᱟᱱᱮ ᱪᱮᱫ ᱞᱮᱠᱟ ᱯᱮ ᱢᱟᱱᱟᱣ ᱜᱮᱭᱟᱯᱮ?
ᱥᱟᱠᱨᱟᱛ ᱯᱚᱨᱚᱵᱽ ᱫᱚ ᱡᱟᱦᱟᱸᱞᱮ ᱢᱟᱱᱟᱣ ᱱᱚᱣᱟ ᱫᱚ ᱟᱵᱚ ᱥᱟᱱᱛᱟᱲᱟᱜ ᱠᱮᱞᱮᱱᱰᱟᱨ ᱞᱮᱠᱟ ᱛᱮᱫᱚ ᱱᱚᱣᱟ ᱫᱚ ᱥᱮᱨᱢᱟ ᱨᱮᱱᱟᱜ ᱢᱩᱪᱟᱹᱫ ᱫᱤᱱ ᱠᱟᱱᱟ ᱾ ᱟᱨ ᱚᱱᱟ ᱥᱟᱠᱨᱟᱛ ᱠᱚᱛᱮ, ᱡᱟᱸᱦᱟ ᱟᱠᱷᱟᱱ ᱥᱮᱴᱮᱨᱚᱜ ᱠᱟᱱᱟ ᱟᱫᱚ ᱱᱚᱶᱟ ᱫᱚ ᱟᱹᱰᱤ ᱨᱟᱹᱥᱠᱟᱹ ᱨᱚᱢᱚᱡᱽ ᱛᱟᱞᱟ ᱛᱮᱜᱮᱞᱮ ᱢᱟᱱᱟᱣᱟ ᱮᱸ ᱪᱮᱫ ᱞᱮᱠᱟ ᱡᱟᱦᱟᱸ ᱫᱚ
ᱡᱩᱫᱤᱢ ᱞᱟᱹᱭᱟ ᱚᱱᱟ ᱥᱟᱠᱨᱟᱛ ᱫᱤᱱ ᱫᱚ ᱾ ᱚᱱᱟ ᱢᱤᱫᱴᱟᱝ ᱦᱩᱲᱩ ᱦᱚᱞᱚᱝ ᱫᱤᱱ ᱛᱟᱦᱮᱱᱟ ᱛᱟᱨᱯᱚᱨ ᱮ ᱥᱤᱧ ᱥᱟᱠᱟᱨᱟᱛ ᱛᱟᱦᱮᱱᱟ ᱟᱣ ᱦᱩᱲᱩ ᱦᱚᱲᱚᱝ ᱫᱤᱱ ᱚᱠᱛᱚ ᱨᱮᱜᱮ ᱟᱵᱚ ᱡᱟᱦᱟᱸ ᱧᱤᱫᱟᱹ ᱵᱮᱲᱟ ᱵᱚᱱ ᱯᱤᱴᱷᱟᱹ ᱞᱟᱴᱷᱟᱭᱟ ᱯᱤᱴᱷᱟᱹ ᱞᱟᱴᱷᱟ ᱠᱟᱛᱮᱫ ᱱᱚᱰᱮ, ᱟᱹᱰᱤ ᱨᱚᱠᱚᱢ ᱯᱤᱴᱷᱟᱹ ᱞᱟᱴᱷᱟ ᱛᱟᱦᱮᱱᱟ ᱾ ᱟᱫᱚ ᱟᱯᱮ ᱥᱮᱫ ᱠᱟᱹᱴᱤᱡ ᱪᱮᱫ ᱞᱮᱠᱟ ᱠᱟᱹᱴᱤᱡ ᱞᱟᱹᱭᱢᱮ ᱛᱟᱦᱚᱞᱮ ᱜᱟᱞᱢᱟᱨᱟᱣ ᱨᱮ ᱠᱟᱹᱴᱤᱡ ᱞᱟᱝ ᱥᱩᱵᱤᱫᱟᱜᱼᱟ?
ᱦᱮᱸ ᱟᱞᱮᱥᱮᱜ ᱦᱚᱸ ᱚᱱᱠᱟ ᱟᱯᱮ ᱞᱮᱠᱟᱜᱮ ᱚᱱᱠᱟ ᱥᱟᱸᱜᱮ ᱦᱩᱭᱳᱜᱭᱼᱟ ᱥᱤᱧ ᱥᱟᱠᱨᱟᱛ ᱥᱚᱢᱚᱭ ᱢᱟ ᱯᱤᱴᱷᱟᱹ ᱞᱟᱴᱷᱟ ᱠᱚᱠᱚ ᱵᱮᱱᱟᱣᱟ ᱾ ᱚᱱᱟ ᱥᱟᱶᱛᱮ ᱡᱮᱫᱤᱱ ᱦᱤᱞᱚᱜ ᱟᱠᱷᱟᱱ ᱥᱮ, ᱟᱵᱚᱣᱟᱜ ᱯᱩᱭᱞᱩ ᱥᱮᱨᱢᱟ ᱦᱩᱭᱩᱜ ᱠᱷᱟᱱ ᱦᱮᱸᱥᱮ ᱩᱱᱥᱚᱢᱚᱭ ᱫᱚ ᱢᱟᱱᱮ ᱟᱠᱷᱟᱱ ᱛᱟᱞᱟ ᱛᱮᱜᱮ ᱟᱨᱠᱤ ᱧᱮᱞᱟᱵᱚᱱ, ᱡᱮ ᱱᱟᱣᱟ ᱴᱩᱠᱩᱡ ᱨᱮ ᱫᱟᱠᱟ ᱠᱚ ᱤᱥᱤᱱᱟ ᱚᱱᱟ ᱠᱚ ᱵᱚᱸᱜᱟ ᱵᱩᱨᱩᱭᱟᱠᱚ ᱟᱨᱠᱤ
ᱦᱮᱸ
ᱛᱟᱨᱯᱚᱨᱮ ᱡᱚᱢᱟ ᱠᱚ ᱟᱨ ᱯᱤᱴᱷᱟᱹ ᱦᱚᱸᱠᱚ ᱡᱚᱢᱟ, ᱛᱟᱨᱯᱚᱨᱮ ᱩᱱᱦᱤᱞᱚᱜ ᱥᱮᱛᱟᱜ ᱵᱮᱲᱟ ᱫᱚᱢ ᱧᱮᱞᱟ, ᱛᱩᱯᱩ ᱠᱚ ᱪᱟᱞᱟᱜᱼᱟ ᱜᱤᱫᱽᱨᱟᱹ ᱠᱚ ᱾ ᱟᱨ ᱞᱟᱹᱭᱟᱠᱚ ᱟᱞᱮ ᱥᱮᱫ ᱫᱚ ᱱᱚᱝᱠᱟ, ᱨᱚᱝᱜᱚ ᱨᱚᱝᱜᱚ ᱠᱷᱟᱹᱡᱟᱹᱲᱤ ᱠᱟᱠᱟᱲ ᱡᱟᱝ ᱯᱤᱴᱷᱟᱹ ᱟᱨ ᱟᱯᱮ ᱥᱮᱫ ᱫᱚ ᱪᱮᱫᱠᱟ ᱠᱚ ᱞᱟᱹᱭᱟ ᱥᱮ ᱵᱟᱝ? ᱱᱚᱣᱟ ᱥᱮ ᱪᱮᱫᱠᱟ ᱠᱚ ᱞᱟᱹᱭᱟ ᱟᱱᱟᱫᱚ ᱡᱟᱸᱦᱟ ᱞᱮᱠᱟ
ᱦᱮᱸ ᱟᱞᱮ ᱥᱮᱫ ᱦᱚᱸ ᱟᱢ ᱡᱮᱠᱟᱢ ᱞᱟᱹᱭ ᱠᱮᱫᱟ ᱚᱱᱠᱟ ᱜᱮᱠᱚ ᱞᱮᱭᱟ ᱾ ᱟᱫᱚ ᱢᱮᱱᱠᱷᱟᱱ ᱫᱚ ᱧᱮᱞᱚᱜ ᱠᱟᱱᱟ ᱡᱮ, ᱞᱟᱦᱟᱛᱮ ᱡᱟᱸᱦᱟ ᱥᱟᱠᱨᱟᱛ ᱟᱨ ᱟᱞᱮ ᱡᱚᱠᱷᱚᱱ ᱡᱚᱠᱷᱚᱱ ᱟᱵᱚ ᱜᱤᱫᱽᱨᱟᱹ ᱚᱠᱛᱚ ᱨᱮᱵᱚᱱ ᱛᱟᱦᱮᱸ ᱠᱟᱱᱟ ᱮᱸ ᱥᱟᱠᱨᱟᱛ ᱨᱮᱱᱟᱜ ᱡᱟᱸᱦᱟ ᱮᱸ ᱧᱤᱫᱟᱹ ᱥᱟᱠᱨᱟᱛ ᱥᱟᱠᱨᱟᱛ ᱢᱟᱱᱮ ᱡᱟᱸᱦᱟ ᱧᱤᱫᱟᱹ ᱵᱚᱞᱛᱮ ᱡᱟᱸᱦᱟ ᱦᱮᱸ ᱦᱩᱲᱩᱝ ᱦᱩᱲᱩᱝ ᱫᱤᱱ ᱦᱩᱭᱩᱜ ᱠᱟᱱᱟ ᱡᱟᱸᱦᱟ ᱯᱤᱴᱷᱟᱹ ᱞᱟᱴᱷᱟ ᱠᱟᱛᱮᱢ ᱡᱟᱹᱯᱤᱫᱟ ᱟᱫᱚ ᱵᱷᱳᱨ ᱛᱮ ᱡᱟᱸᱦᱟᱢ ᱛᱩᱯᱩᱱᱟ ᱚᱱᱟ ᱫᱚ ᱩᱸᱜ ᱥᱮᱛᱟᱜ ᱨᱮ ᱵᱷᱳᱨ ᱛᱮᱢ ᱵᱮᱨᱮᱫ ᱮᱱᱛᱮ ᱟᱢ ᱫᱚ ᱚ ᱦᱟᱹᱱᱤ ᱚᱲᱟᱜ ᱱᱟᱹᱭ ᱚᱲᱟᱜ ᱮᱢ ᱪᱟᱞᱟᱜᱼᱟ ᱡᱮ ᱤᱭᱟᱹ ᱢᱟ ᱵᱮᱨᱮᱫ ᱢᱮ ᱥᱮᱛᱟᱜ ᱠᱟᱱᱟ ᱪᱚ ᱵᱚᱱ ᱛᱳᱯᱳ ᱵᱚᱱ ᱪᱟᱞᱟᱜ ᱟ ᱚᱱᱠᱟ ᱢᱤᱫᱴᱟᱝ ᱟᱹᱰᱤ ᱨᱟᱹᱥᱠᱟᱹ ᱚᱱᱟ ᱫᱚ ᱩᱞᱩᱢ ᱪᱩᱞᱩᱢᱚᱜ ᱟᱢ ᱢᱮᱫ ᱡᱟᱹᱯᱤᱫ ᱵᱟᱝ ᱡᱟᱹᱯᱤᱫᱚᱜ ᱛᱟᱢᱟ
ᱦᱮᱸ
ᱟᱨᱦᱚ ᱩᱸ ᱟᱯᱮ ᱱᱟᱣᱟ ᱡᱟᱸᱦᱟ ᱦᱮᱸ ᱞᱟᱹᱭ ᱢᱮ
ᱦᱮᱸ ᱟᱞᱮ ᱡᱚᱠᱷᱚᱡ ᱜᱤᱫᱽᱨᱟᱹ ᱢᱟᱱᱮ ᱟᱵᱚ ᱥᱮ ᱟᱞᱮ ᱚᱠᱛᱚ ᱨᱮᱦᱚᱸ ᱚᱱᱠᱟᱜᱮ ᱛᱟᱸᱦᱮ ᱠᱟᱱᱟ ᱟᱨᱠᱤ ᱩᱱ ᱥᱚᱢᱚᱭᱴᱟ ᱟᱹᱰᱤ ᱨᱟᱹᱥᱠᱟᱹ ᱵᱩᱡᱷᱟᱹᱜᱼᱟ ᱢᱮᱫ ᱜᱮ ᱵᱟᱝ ᱡᱟᱹᱯᱤᱫᱚᱜᱼᱟ ᱚᱲᱟᱜ ᱨᱮᱦᱚᱸ ᱡᱟᱸᱦᱟᱭ ᱜᱤᱛᱤᱡ ᱠᱟᱱᱟᱭ ᱚᱵᱚᱥᱳ ᱵᱟᱵᱟ ᱥᱟᱨᱟᱫᱤᱱᱮᱢ ᱦᱚᱦᱚ ᱟᱭᱟ ᱥᱮᱛᱟᱜ ᱠᱟᱱᱟ ᱥᱮ ᱵᱟᱝ ᱢᱟ ᱧᱮᱞ ᱢᱮ ᱢᱟ ᱪᱟᱞᱟᱜ ᱦᱳᱭᱳᱜᱼᱟ ᱦᱟᱸᱰᱮ ᱨᱟᱹᱥᱠᱟᱹ ᱜᱮ ᱵᱩᱡᱷᱟᱹᱜ ᱛᱟᱦᱮᱱᱟ ᱟᱨ ᱱᱟᱣᱟ ᱡᱟᱢᱟ ᱠᱚ ᱦᱚᱨᱚᱜ ᱠᱷᱟᱹᱛᱤᱨ ᱛᱮ ᱟᱨᱠᱤ ᱟᱨᱦᱚᱸ ᱱᱟᱯᱟᱭ ᱵᱩᱡᱷᱟᱹᱜ ᱛᱟᱦᱮᱱᱟ
ᱦᱮᱸ
ᱟᱨ ᱱᱟᱣᱟ ᱴᱩᱠᱩᱡ ᱨᱮ ᱫᱟᱠᱟ ᱤᱥᱤᱱᱟᱠᱚ ᱚᱱᱟ ᱡᱤᱞ ᱦᱟᱹᱠᱩ ᱡᱷᱚᱛᱚ ᱢᱤᱫ ᱥᱟᱸᱶᱛᱮ ᱠᱚ ᱡᱚᱢᱟ ᱩᱱ ᱦᱤᱞᱳᱜ ᱫᱚ ᱟᱨ ᱟᱯᱮ ᱥᱮᱫ ᱫᱚ ᱪᱮᱫ ᱱᱚᱝᱠᱟ ᱡᱤᱞ ᱦᱟᱹᱠᱩ ᱢᱤᱫ ᱥᱟᱸᱣᱛᱮ ᱠᱚ ᱡᱚᱢᱟ ᱥᱮ ᱵᱟᱝ?
ᱦᱮᱸ ᱟᱞᱮ ᱫᱤᱱ ᱦᱤᱞᱳᱜ ᱜᱮ ᱡᱤᱞ ᱦᱟᱹᱠᱩ ᱢᱤᱫ ᱥᱟᱸᱣᱛᱮ ᱠᱚ ᱡᱚᱢᱟ ᱚᱱᱟ ᱦᱤᱞᱳᱜ ᱫᱚ ᱪᱮᱫᱟᱜ ᱥᱮ ᱱᱚᱣᱟ ᱫᱚ ᱥᱮᱨᱢᱟ ᱱᱟᱣᱟ ᱢᱤᱫᱴᱟᱝ ᱱᱟᱣᱟ ᱢᱟᱨᱮ ᱢᱤᱫᱴᱟᱝ ᱵᱚᱫᱚᱞᱚᱜ ᱠᱟᱱᱟ ᱥᱟᱱᱟᱢ ᱞᱮᱠᱟᱱᱟᱜ ᱠᱚ ᱡᱚᱢᱟ ᱚᱸᱰᱮ ᱫᱚ ᱞᱟᱹᱭ ᱞᱮᱠᱷᱟᱱ ᱛᱤᱱᱟᱹᱜ ᱮᱸ ᱯᱤᱴᱷᱟᱹ ᱠᱚ ᱟᱹᱰᱤ ᱨᱚᱠᱚᱢ ᱠᱟᱛᱮᱫ ᱠᱚ ᱡᱚᱢ ᱛᱟᱵᱚᱱᱟ ᱥᱩᱠᱨᱤ ᱡᱤᱞ ᱪᱟᱲᱯᱟ ᱯᱤᱴᱷᱟᱹ ᱛᱟᱦᱮᱱᱟ ᱞᱮᱴᱚ ᱛᱟᱦᱮᱱᱟ ᱢᱟᱱᱮ ᱚᱱᱟ ᱥᱟᱠᱨᱟᱛ ᱞᱮᱠᱟᱱ ᱫᱤᱱ ᱨᱮᱫᱚ ᱡᱟᱸᱦᱟᱭᱟᱜ ᱚᱲᱟᱜ ᱜᱮᱢ ᱪᱟᱞᱟᱜᱼᱟ ᱟᱢ ᱫᱚ ᱠᱤᱱᱛᱩ ᱵᱟᱝ ᱡᱚᱢ ᱱᱮ ᱠᱟᱛᱮ ᱫᱚ ᱵᱟᱭ ᱞᱟᱹᱭᱟᱢᱟ ᱞᱟᱹᱭᱟᱢᱟᱭ ᱵᱟᱹᱵᱩ ᱥᱮ ᱡᱟᱸᱦᱟ ᱜᱮ ᱡᱟᱸᱦᱟ ᱥᱟᱹᱜᱟᱹᱭ ᱨᱮᱱᱮ ᱦᱳᱭᱳᱜᱼᱟ ᱡᱮ ᱠᱟᱹᱴᱤᱡ ᱪᱟᱲᱯᱟ ᱯᱤᱴᱷᱟᱹ ᱫᱚ ᱡᱚᱢ ᱛᱟᱨᱟᱭ ᱢᱮ ᱥᱮ ᱠᱟᱹᱴᱤᱡ ᱞᱮᱴᱚ ᱡᱚᱢ ᱛᱟᱨᱟᱭ ᱢᱮ ᱟᱪᱪᱷᱟ ᱡᱟᱸᱦᱟᱭ ᱫᱚ ᱚᱱᱮ ᱡᱷᱟᱨ ᱦᱟᱺᱰᱤ ᱠᱚᱠᱚ ᱧᱩᱭᱟ ᱩᱱᱠᱩ ᱠᱟᱹᱴᱤᱡ ᱠᱚ ᱡᱷᱟᱨ ᱦᱟᱺᱰᱤ ᱵᱟᱹᱵᱩ ᱠᱟᱹᱴᱤᱡ ᱛᱟᱦᱚᱞᱮ ᱮᱢᱟᱭ ᱯᱮ ᱧᱩᱭᱟᱭ
ᱦᱮᱸ ᱟᱫᱚ ᱡᱟᱸᱦᱟ ᱚᱱᱮ ᱥᱟᱠᱨᱟᱛ ᱥᱩᱢᱚᱭ ᱜᱮ ᱟᱨᱠᱤ ᱡᱟᱸᱦᱟ ᱵᱟᱸᱫᱽᱨᱤ ᱮᱱᱮᱡ ᱵᱟᱝ ᱦᱩᱭᱩᱜ ᱚᱱᱟ ᱠᱚᱫᱚ ᱟᱯᱮ ᱥᱮᱫ ᱫᱚ ᱦᱩᱭ ᱵᱟᱲᱟᱜ ᱜᱮᱭᱟ ᱥᱮ ᱵᱟᱝ ᱦᱟᱞᱮ
ᱮᱸ ᱵᱟᱹᱫᱽᱨᱤ ᱮᱱᱮᱡ ᱫᱚ ᱟᱞᱮ ᱥᱮᱫ ᱫᱚ ᱚᱱᱠᱟ ᱫᱚ ᱵᱟᱝ ᱦᱳᱭᱳᱜᱼᱟ ᱠᱤᱱᱛᱩ ᱦᱳᱭᱳᱜ ᱜᱮᱭᱟ ᱦᱤᱡᱩᱜᱼᱟ ᱠᱚ ᱵᱟᱹᱫᱽᱨᱤ ᱮᱱᱮᱡ ᱟᱫᱚ ᱚᱱᱟ ᱦᱚᱸ ᱢᱤᱫᱴᱟᱝ ᱵᱟᱹᱫᱽᱨᱤ ᱮᱱᱮᱡ ᱵᱷᱟᱜᱮ ᱦᱩᱰᱤᱧ ᱦᱩᱰᱤᱧ ᱢᱤᱫᱴᱟᱝ ᱜᱤᱫᱽᱨᱟᱹ ᱠᱚᱠᱚ ᱦᱤᱡᱩᱜᱼᱟ ᱥᱟᱣᱛᱮ ᱵᱚᱭᱮᱥ ᱦᱚᱲ ᱦᱚᱸ ᱠᱚ ᱛᱟᱦᱮᱱᱟ ᱠᱷᱚᱲ ᱛᱮᱠᱚ ᱵᱮᱱᱟᱣ ᱠᱟᱠᱚᱣᱟ ᱵᱟᱹᱫᱽᱨᱤ ᱠᱚ ᱟᱹᱰᱤ ᱪᱷᱟᱴ ᱠᱚ ᱮᱸ ᱮᱱᱮᱡ ᱠᱚ ᱠᱚᱣᱟ ᱴᱷᱤᱠ ᱜᱮᱭᱟ ᱟᱫᱚ ᱟᱯᱮ ᱥᱮᱫ ᱫᱚ ᱚᱠᱟ ᱞᱮᱠᱟ?
ᱦᱮᱸ ᱟᱞᱮ ᱥᱮᱫ ᱦᱚᱸ ᱵᱟᱸᱫᱽᱨᱤ ᱮᱱᱮᱡ ᱫᱚ ᱦᱩᱭᱩᱜ ᱜᱮᱭᱟ ᱟᱫᱚ ᱵᱷᱟᱜᱮ ᱜᱮ ᱦᱳᱭᱳᱜᱼᱟ ᱟᱨᱠᱤ ᱵᱟᱹᱫᱽᱨᱤᱮ ᱮᱱᱮᱡ ᱠᱚ ᱦᱤᱡᱩᱜ ᱫᱚᱦᱚ ᱤᱫᱤ ᱠᱟᱫᱟ ᱠᱚ ᱱᱚᱣᱟ ᱵᱹᱟᱫᱽᱨᱤᱮ ᱮᱱᱮᱡ ᱨᱮᱱᱟᱜ ᱡᱟᱸᱦᱟ ᱮᱸ ᱡᱟᱸᱦᱟ ᱥᱤᱥᱴᱮᱢ ᱥᱮ ᱡᱟᱸᱦᱟ